ᱦᱮᱞᱳ
ᱦᱩᱸ ᱡᱚᱦᱟᱨ ᱜᱮ
ᱦᱳᱭ ᱡᱚᱦᱟᱨ ᱜᱮ ᱢᱚᱸᱡᱽᱛᱮ ᱟᱸᱡᱚᱢ ᱧᱟᱢ ᱫᱟᱵᱮᱱ
ᱦᱮᱸ ᱟᱞᱤᱧᱟᱜ ᱟᱡᱚᱢᱚᱜ ᱠᱟᱱᱟ ᱢᱚᱡᱽ ᱛᱮ
ᱦᱳᱭ ᱦᱳᱭ ᱢᱚᱡᱽ ᱛᱮ ᱜᱮ ᱞᱤᱧ ᱟᱡᱚᱢᱮᱜ-ᱟ ᱫᱤᱭᱮ ᱵᱮᱥ ᱵᱟᱲᱟ ᱜᱮᱭᱟ ᱵᱮᱱ
ᱦᱮᱸ ᱵᱮᱥ ᱵᱟᱲᱟᱟᱜ ᱜᱮ ᱟᱵᱮᱱ ᱦᱚᱸ ᱱᱟᱯᱟᱭ ᱵᱟᱲᱟᱟ ᱜᱮ
ᱦᱳᱭ ᱦᱳᱭ ᱱᱟᱯᱟᱭ ᱵᱟᱲᱟ ᱜᱮ ᱞᱟᱹᱭ ᱠᱟᱢᱤ ᱠᱚ ᱯᱮ ᱮᱛᱚᱦᱚᱵ ᱠᱮᱫᱟ ᱛᱚ ᱚᱝᱠᱟ ᱞᱮᱠᱟ ᱫᱚ ᱵᱟᱝᱞᱮ ᱮᱛᱚᱦᱚᱵᱽ ᱟᱠᱟᱫᱟ ᱟᱞᱮ ᱢᱟ ᱟᱯᱮ ᱯᱮ ᱮᱛᱚᱦᱚᱵᱽ ᱠᱮᱫᱟ
ᱦᱮᱸ ᱟᱞᱮ ᱦᱚᱸ ᱚᱝᱠᱟ ᱞᱮᱠᱟ ᱫᱚ ᱮᱛᱚᱦᱚᱵᱽ ᱫᱚ ᱟᱣᱨᱤ ᱦᱩᱭᱩᱜᱼᱟ
ᱦᱳᱭ ᱦᱳᱭ ᱦᱮᱸ ᱛᱚ ᱫᱤᱭᱮ ᱢᱮᱱᱮᱫ ᱛᱟᱦᱮ ᱞᱤᱧ ᱡᱮ ᱱᱟᱥᱮᱱᱟᱜ ᱡᱟᱦᱟᱱᱟᱜ ᱴᱚᱯᱤᱠ ᱱᱤᱭᱟᱹ ᱵᱟᱨᱮ ᱛᱮᱞᱟᱝ ᱜᱟᱞᱢᱟᱨᱟᱣ ᱞᱮᱱ ᱠᱷᱟᱱ ᱢᱚᱸᱡᱽ ᱠᱚᱜᱼᱟ᱾
ᱦᱮᱸ ᱴᱚᱯᱤᱠ ᱫᱚ ᱟᱵᱚ ᱥᱚᱢᱟᱡᱽ ᱱᱤᱭᱮ
ᱦᱳᱭ ᱦᱳᱭ ᱛᱚ ᱟᱵᱮᱱ ᱵᱮᱱ ᱮᱛᱚᱦᱚᱯᱟ ᱢᱟᱲᱟᱝ ᱥᱮ ᱟᱹᱞᱤᱧ ᱞᱤᱧ ᱮᱛᱚᱦᱚᱯᱟ
ᱦᱮᱸ ᱟᱵᱮᱱ ᱜᱮ ᱮᱛᱚᱦᱚᱵ ᱵᱮᱱ
ᱟᱪᱪᱷᱟ ᱦᱳᱭ ᱛᱚᱵᱮ ᱟᱫᱚ ᱟᱵᱚ ᱥᱚᱢᱟᱡᱽ ᱵᱟᱨᱮᱛᱮ ᱡᱩᱫᱤ ᱢᱟᱱᱮ ᱟᱞᱤᱧᱟᱜ ᱢᱮᱫ ᱛᱮ ᱡᱟᱦᱟᱸ ᱠᱚᱞᱤᱧ ᱫᱤᱥᱟᱹᱭᱟ ᱡᱚᱫᱤ ᱞᱤᱧ ᱧᱮᱞ ᱜᱮᱭᱟ ᱥᱮ ᱟᱵᱚ ᱫᱚ ᱯᱟᱞᱮ ᱱᱟᱥᱮᱱᱟᱜ ᱟᱨᱦᱚᱸ ᱛᱟᱭᱚᱢ ᱨᱮᱜᱮ ᱢᱮᱱᱟ ᱟᱱ ᱵᱚᱱᱟ ᱦᱮᱸ ᱥᱮ ᱡᱩᱢᱤᱫ ᱞᱟᱹᱠᱛᱤ ᱡᱩᱢᱤᱫ ᱞᱟᱹᱠᱛᱤᱜ ᱠᱟᱱ ᱛᱟᱵᱚᱱᱟ ᱢᱟᱱᱮ ᱚᱱᱟᱜᱮ ᱟᱞᱤᱧ ᱫᱚ ᱢᱮᱫ ᱛᱮᱞᱤᱧ ᱧᱮᱞᱫᱟ ᱡᱮ ᱟᱵᱚ ᱫᱚ ᱡᱩᱢᱤᱫ ᱵᱟᱹᱱᱩᱜ ᱟᱱ ᱵᱚᱱᱟ ᱱᱟᱥᱮ ᱦᱚᱸᱜᱮ ᱵᱟᱹᱱᱩᱜ ᱟᱱ ᱵᱚᱱᱟ ᱢᱟᱱᱮ ᱡᱩᱢᱤᱫ ᱠᱷᱟᱹᱛᱤᱨᱟᱜ ᱛᱮᱜᱮ ᱯᱟᱞᱮ ᱱᱤᱛᱚᱜ ᱦᱟᱱᱮ ᱯᱷᱮᱠ ᱟᱥ ᱮᱥ ᱴᱤ ᱠᱚᱠᱚ ᱩᱰᱩᱜ ᱠᱟᱱᱟ ᱛᱟᱯᱚᱨᱮ ᱡᱟᱦᱟᱸ ᱟᱵᱚ ᱢᱟᱱᱮ ᱧᱟᱢ ᱞᱟᱹᱠᱛᱤ ᱚᱱᱟ ᱮᱠᱷᱚᱱᱳ ᱦᱚᱴᱟᱸᱵᱚᱱ ᱧᱟᱢ ᱫᱟᱲᱮᱜ ᱠᱟᱱᱟ ᱥᱮ ᱟᱵᱟᱨ ᱟᱭᱢᱟ ᱡᱤᱱᱤᱥ ᱠᱚ ᱢᱟᱱᱮ ᱩᱱᱟᱹᱜ ᱫᱷᱟᱹᱵᱤᱡ ᱵᱟᱵᱚᱱ ᱞᱟᱦᱟ ᱫᱟᱲᱮᱜ ᱠᱟᱱᱟ
ᱦᱮᱸ
ᱛᱮᱜᱮ ᱟᱨ ᱟᱛᱩ ᱠᱚᱨᱮ ᱦᱚᱸ ᱡᱩᱫᱤ ᱞᱤᱧ ᱢᱮᱱᱟ ᱟᱹᱛᱩ ᱠᱚᱨᱮ ᱦᱚᱸᱢᱟ ᱡᱟᱥᱛᱤ ᱠᱟᱭ ᱛᱮ ᱟᱵᱩ ᱦᱚᱸ ᱟᱵᱚ ᱢᱟ ᱦᱤᱥᱟᱹ ᱦᱤᱥᱤ ᱢᱮᱱᱟᱜ ᱵᱚᱱᱟ ᱥᱮ ᱚᱝᱠᱟ ᱞᱮᱠᱟ ᱥᱮ ᱡᱩᱢᱤᱫ ᱵᱟᱹᱱᱩᱜ ᱵᱚᱱᱟ
ᱦᱮᱸ
ᱟᱞᱤᱧ ᱞᱤᱧ ᱧᱮᱞ ᱟᱠᱟᱫᱟ ᱡᱟᱦᱟᱸ ᱟᱛᱩ ᱨᱮᱜᱮᱞᱤᱧ ᱪᱟᱞᱟᱣ ᱠᱟᱱᱟ ᱡᱮ ᱢᱤᱫ ᱚᱲᱟᱜ ᱥᱮ ᱵᱟᱨ ᱚᱲᱟᱜ ᱚᱝᱠᱟ ᱵᱟᱝ ᱠᱚ ᱨᱚᱲᱟ ᱠᱚ ᱠᱟᱱᱟ ᱥᱮ ᱵᱟᱝᱠᱚ ᱨᱚᱲ ᱡᱚᱱᱟᱜᱼᱟ ᱩᱝᱠᱩ ᱡᱩᱫᱤ ᱠᱚ ᱵᱟᱯᱞᱟᱜᱼᱟ ᱱᱩᱠᱩ ᱢᱟᱡᱷᱤ ᱠᱚ ᱵᱟᱝᱠᱚ ᱥᱩᱨᱩᱜ ᱠᱟᱱᱟ ᱚᱱᱠᱟ ᱞᱮᱠᱟ ᱦᱚᱸ ᱡᱟᱥᱛᱤ ᱢᱟᱱᱮ ᱟᱹᱛᱩ ᱠᱚᱨᱮ ᱠᱚ ᱫᱤᱥᱟᱹᱜ ᱠᱟᱱ ᱜᱮᱭᱟ ᱱᱮᱛᱟᱨ ᱫᱚ ᱦ ᱟᱨ ᱚᱝᱠᱟ ᱠᱟᱛᱮᱫ ᱜᱮ ᱟᱵᱚ ᱢᱟ ᱡᱩᱢᱤᱫ ᱵᱟᱹᱱᱩᱜ ᱟᱱ ᱵᱚᱱᱟ ᱡᱮᱢᱚᱱ ᱟᱞᱮ ᱱᱚᱛᱮ ᱢᱟ ᱱᱟᱥᱮ ᱦᱚᱸ ᱚᱝᱠᱟ ᱡᱩᱢᱤᱫ ᱵᱟᱹᱱᱩᱜ ᱞᱮᱭᱟ ᱢᱚᱸᱡᱽ ᱠᱚᱨᱜᱮ ᱟᱞᱮ ᱦᱚᱸ ᱚᱝᱠᱟ ᱟᱞᱮ ᱥᱩᱨ ᱥᱩᱯᱩᱨ ᱟᱹᱛᱩ ᱠᱚᱨᱮ ᱦᱚᱸ ᱫᱤᱥᱟᱹᱜ ᱜᱮ ᱚᱝᱠᱟ ᱥᱟᱱᱟᱢ ᱦᱚᱲ ᱢᱟᱱᱮ ᱟᱨ ᱡᱷᱚᱛᱚ ᱟᱛᱩ ᱨᱮᱱ ᱢᱟᱱᱮ ᱡᱟᱦᱟᱸ ᱛᱤᱱᱟᱹᱜ ᱜᱷᱟᱨᱚᱧᱡᱽ ᱢᱮᱱᱟᱜᱼᱟ ᱥᱟᱱᱟᱢ ᱠᱚ ᱡᱮᱢᱚᱱ ᱢᱤᱫ ᱴᱷᱮᱱ ᱠᱚ ᱨᱚᱲ ᱨᱚᱯᱚᱫ ᱡᱚᱱᱟᱜᱼᱟ ᱚᱱᱟ ᱡᱤᱱᱤᱥᱴᱟᱜ ᱟᱞᱮ ᱱᱚᱛᱮ ᱵᱟᱹᱱᱩᱜ ᱜᱮᱭᱟ
ᱟᱻᱳᱣ
ᱦᱳᱭ ᱟᱨ ᱟᱯᱮ ᱚᱱᱛᱮ ᱫᱚ ᱛᱟᱦᱚᱞᱮ
ᱟᱞᱮ ᱦᱚᱸ ᱚᱱᱠᱟᱜᱮ ᱟᱞᱮ ᱫᱚ ᱛᱚ ᱚᱱᱠᱟ ᱫᱷᱟᱨᱮ ᱫᱚ ᱛᱟᱹᱣ ᱨᱚᱲ ᱫᱚ ᱨᱩᱡ ᱡᱚᱛᱚ ᱠᱚ ᱨᱚᱲ ᱡᱚᱱᱚᱜᱼᱟ ᱳᱭ ᱢᱤᱫ ᱵᱟᱨ ᱚᱲᱟᱜ ᱜᱮ ᱡᱟ ᱵᱟᱝᱠᱚ ᱨᱚᱲ ᱡᱚᱱᱚᱜᱼᱟ ᱵᱟᱠᱷᱟᱱ ᱚᱱᱠᱟ ᱵᱚᱞᱛᱮ ᱫᱚ ᱨᱚᱲ ᱫᱚ ᱡᱟᱹᱥᱛᱤ ᱠᱚ ᱨᱚᱲ ᱡᱚᱝᱼᱟ ᱟᱫᱚ ᱛᱟ. ᱣ ᱟᱨᱠᱤ ᱟᱵᱚ ᱥᱚᱢᱟᱡᱽ ᱱᱚᱜᱼᱚᱭ ᱡᱮᱢᱚᱱ ᱡᱟᱦᱟᱱᱟᱜ ᱜᱮ ᱟᱵᱚᱣᱟᱜ ᱥᱚᱢᱟᱡᱽ ᱢᱟᱱᱮ ᱟᱵᱚᱣᱟᱜ ᱯᱚᱨᱚᱵᱽ ᱦᱩᱭᱩᱜ ᱥᱮ ᱡᱟᱦᱟᱱᱟᱜ ᱦᱳᱭᱳᱜ ᱟᱵᱚᱣᱟᱜ ᱫᱚ ᱡᱚᱛᱚᱜᱮ ᱵᱷᱤᱱᱟᱹ ᱜᱮᱛᱟᱵᱚᱱᱟ ᱵᱷᱤᱱᱟᱹ ᱜᱮᱭᱟ ᱟᱨ ᱛᱟᱯᱚᱨᱮ ᱟᱵᱚ ᱱᱚᱜᱼᱚᱭ ᱟᱛᱳ ᱨᱮᱱ ᱦᱚᱸ ᱡᱟᱦᱟᱱᱟᱜ ᱦᱩᱭᱩᱜᱼᱟ ᱡᱚᱛᱚ ᱦᱚᱲ ᱥᱩᱨ ᱥᱩᱯᱩᱨ ᱵᱟᱝ ᱜᱚᱲᱚ ᱥᱚᱯᱚᱫ ᱵᱟᱝ ᱢᱟᱱᱮ ᱢᱤᱫ ᱥᱟᱶᱛᱮ ᱠᱟᱹᱢᱤ ᱦᱚᱸ ᱵᱟᱝ ᱦᱩᱭᱩᱜᱼᱟ ᱟᱨ ᱱᱤᱛᱚᱜ ᱯᱚᱛᱤ ᱯᱨᱚᱛᱤᱴᱤ ᱟᱹᱛᱩ ᱱᱤᱛᱚᱜ ᱵᱮᱱ ᱧᱮᱞᱟ ᱵᱷᱤᱱᱟᱹᱣ ᱠᱟᱱᱟ ᱠᱚ ᱟᱨᱠᱤ ᱫᱚᱞ ᱨᱮᱠᱚ ᱜᱚᱴᱷᱚᱱ ᱟᱠᱟᱱᱟ ᱦᱟᱹᱱᱤ ᱟᱞᱟᱫᱟ ᱫᱚᱞ ᱱᱟᱹᱭ ᱟᱞᱟᱫᱟ ᱫᱚᱞ
ᱦᱳᱭ ᱦᱳᱭ ᱦᱳᱭ ᱟᱨ ᱟᱵᱚ ᱫᱚ ᱱᱟᱥᱮᱱᱟᱜ ᱚᱱᱮ ᱧᱩ ᱯᱟᱹᱣᱨᱟᱹ ᱧᱩ ᱦᱟᱺᱰᱤ ᱠᱷᱟᱹᱛᱤᱨᱟᱜ ᱜᱮᱥᱮ ᱟᱨ ᱩᱱᱠᱩ ᱧᱩ ᱯᱟᱹᱣᱨᱟᱹ ᱧᱩ ᱦᱟᱺᱰᱤ ᱡᱟᱦᱟᱸᱭ ᱵᱟᱵᱟ ᱛᱟᱠᱚ ᱫᱟᱫᱟ ᱛᱟᱠᱚ ᱥᱮ ᱟᱵᱚᱨᱮᱱ ᱢᱟᱲᱟᱝ ᱞᱟᱹᱴᱩ ᱠᱚ ᱡᱟᱦᱟᱸᱭ ᱠᱚ ᱧᱩᱭᱮᱫᱟ ᱧᱩ ᱠᱟᱛᱮ ᱛᱮ ᱠᱚ ᱦᱟᱱᱟ ᱱᱤᱭᱟᱹ ᱠᱟᱛᱷᱟ ᱠᱚᱠᱚ ᱢᱮᱱ ᱵᱟᱹᱲᱤᱡᱟ ᱟᱨ ᱡᱟᱦᱟᱸᱭ ᱪᱮᱴᱷᱟ ᱠᱟᱛᱮᱜ ᱛᱟᱦᱮᱱᱟ ᱩᱱᱤ ᱦᱚᱸ ᱥᱟᱵ ᱫᱚᱦᱚᱭᱟ ᱡᱮ ᱦᱮᱸ ᱱᱚᱝᱠᱟᱭ ᱢᱮᱛᱟ ᱫᱤᱧᱟ ᱤᱧ ᱫᱚ ᱟᱫᱚ ᱱᱩᱭ ᱥᱟᱞᱟᱜ ᱫᱚ ᱵᱟᱹᱧ ᱜᱟᱞᱢᱟᱨᱟᱜᱼᱟ ᱛᱤᱥᱦᱚᱸ ᱥᱮ ᱫᱮᱠᱷᱟᱣ ᱦᱩᱭᱩᱜ‌ ᱨᱮᱦᱚᱸ ᱟᱫᱚ ᱛᱚᱠᱷᱚᱱ ᱫᱚᱢ ᱧᱮᱞᱟᱭᱟ ᱡᱮ ᱮᱴᱟᱜ ᱥᱮᱫ ᱢᱟᱱᱮ ᱟᱹᱪᱩᱨ ᱠᱟᱛᱮᱫ ᱵᱚᱨᱚᱱᱮ ᱪᱟᱞᱟᱜᱼᱟ ᱛᱚ ᱛᱚ ᱩᱱᱤ ᱦᱚᱲ ᱢᱤᱫ ᱟᱛᱳ ᱨᱮᱦᱚᱸ ᱵᱟᱭ ᱨᱚᱲᱟᱭᱟ
ᱦᱮᱸ ᱚᱱᱟ ᱫᱚ ᱜᱚᱴᱟ ᱟᱛᱳ ᱨᱮᱜᱮ ᱢᱮᱱᱟᱜᱼᱟ
ᱦᱳᱭ ᱦᱳᱭ ᱟᱨ ᱚᱱᱟ ᱠᱚᱛᱮᱜᱮ ᱯᱟᱞᱮ ᱤᱧ ᱢᱮᱱᱟ ᱟᱫᱚ ᱡᱟᱦᱟᱸ ᱠᱚᱨᱮ ᱡᱩᱢᱤᱫ ᱠᱚ ᱡᱮᱢᱚᱱ ᱟᱞᱮ ᱱᱚᱛᱮ ᱢᱤᱫ ᱫᱷᱟᱣ ᱚᱱᱮ ᱯᱟᱨᱜᱟᱱᱟ ᱢᱚᱦᱚᱞ ᱠᱷᱚᱱ ᱡᱟᱹᱥᱛᱤ ᱠᱟᱭᱛᱮ ᱞᱮ ᱡᱩᱢᱤᱫ ᱞᱮᱱ ᱜᱮᱭᱟ ᱢᱟᱱᱮ ᱚᱱᱠᱟ ᱠᱚ ᱪᱟᱞᱟᱜ ᱠᱟᱱ ᱛᱟᱦᱮᱱ ᱜᱮ ᱥᱟᱱᱟᱢ ᱦᱚᱲ ᱟᱛᱳ ᱠᱚᱨᱮᱱ ᱡᱟᱦᱟᱸ ᱞᱟᱹᱴᱩ ᱞᱟᱹᱴᱩ ᱢᱟᱱᱮ ᱦᱟᱲᱟᱢᱵᱟ ᱛᱟᱠᱚ ᱢᱮᱱᱟᱜ ᱠᱚᱣᱟ ᱥᱮ ᱵᱟᱵᱟ ᱛᱟᱠᱚ ᱟᱨᱦᱚᱸ ᱵᱚᱭᱦᱟ ᱠᱚ ᱟᱹᱰᱤ ᱨᱮᱱᱟᱜ ᱠᱚ ᱠᱩᱨᱩᱢᱩᱴᱩ ᱠᱚ ᱪᱷᱩᱴᱟ. ᱣ ᱞᱮᱱ ᱜᱮᱭᱟ ᱡᱮᱢᱚᱱ ᱟᱵᱚᱣᱟᱜ ᱢᱟᱱᱮ ᱦᱩᱰᱤᱧ ᱟᱥᱲᱟ ᱤᱛᱩᱱ ᱟᱥᱲᱟ ᱠᱚ ᱵᱟᱹᱱᱩᱜ ᱟᱱ ᱛᱟᱵᱚᱱ ᱜᱮ ᱟᱵᱚ ᱪᱤᱠᱤᱛᱮ ᱥᱮ ᱢᱟᱨᱟᱝ ᱚᱱ ᱤᱥᱠᱩᱞ ᱠᱚᱨᱮ ᱵᱟᱹᱱᱩᱜ ᱟᱱ ᱜᱮ ᱟᱞᱮ ᱱᱚᱛᱮ ᱛᱚ ᱠᱩᱨᱩᱢᱩᱴᱩ ᱪᱷᱩᱴᱟᱹᱣ ᱞᱮᱱᱜᱮ ᱟᱫᱚ ᱱᱟᱥᱮᱱᱟᱜ ᱠᱚ ᱵᱮᱱᱟᱣ ᱦᱚᱸᱠᱚ ᱮᱛᱚᱦᱚᱵ ᱞᱮᱫ ᱜᱮᱭᱟ ᱟᱫᱚ ᱪᱤᱠᱟᱹ ᱵᱟᱲᱟᱭᱮᱱ ᱛᱟᱠᱚ ᱟᱫᱚ ᱚᱱᱮ ᱡᱩᱢᱤᱫ ᱵᱟᱵᱚᱱ ᱛᱟᱦᱮᱱᱟ ᱟᱵᱚ ᱢᱟᱱ ᱧᱩ ᱦᱟᱺᱰᱤ ᱧᱩ ᱯᱟᱹᱣᱨᱟᱹ ᱦᱚᱲ ᱥᱮ ᱟᱫᱚ ᱠᱷᱟᱹᱯᱟᱹᱨᱤ ᱤᱭᱟᱹ ᱠᱷᱟᱹᱛᱤᱨᱟᱜ ᱛᱮ ᱚᱱᱟᱦᱚᱸ ᱢᱤᱫᱵᱟᱨ ᱪᱟᱸᱫᱳ ᱪᱟᱹᱞᱩᱭᱮᱱᱟ ᱟᱨ ᱵᱚᱱᱫᱚ ᱠᱟᱫᱟᱜ
ᱦᱮᱸ ᱱᱤᱛᱚᱜ ᱫᱚ ᱚᱱᱠᱟ ᱫᱚ ᱜᱳᱚᱴᱟ ᱟᱹᱛᱩᱳ ᱜᱮ ᱟᱞᱮᱭᱟᱜ ᱟᱹᱛᱩ ᱨᱮᱦᱚᱸ ᱚᱱᱠᱟᱜᱮ ᱜᱷᱚᱴᱚᱱᱟ ᱫᱚ ᱦᱩᱭ ᱠᱟᱱᱟ ᱟᱞᱮ ᱟᱵᱚᱫᱚ ᱯᱷᱩᱴᱵᱚᱞ ᱠᱷᱮᱞ ᱠᱚᱫᱚ ᱡᱟᱹᱥᱛᱤ ᱜᱮ ᱥᱟᱱᱛᱟᱲ ᱜᱮᱛᱚ ᱠᱚ ᱠᱷᱮᱞ ᱵᱟᱲᱟᱭ ᱜᱮᱭᱟ ᱟᱫᱚ ᱜᱚᱰᱟ ᱠᱚ ᱵᱮᱱᱟᱣ ᱠᱷᱟᱹᱛᱤᱨ ᱜᱚᱰᱟ ᱠᱚ ᱵᱮᱱᱟᱣ ᱠᱷᱟᱹᱛᱤᱨ ᱠᱷᱟᱹᱛᱤᱨ ᱮᱸ ᱩᱱᱠᱩ ᱠᱚ ᱞᱟᱹᱭ ᱮᱫᱟ ᱦᱮᱸ ᱟᱞᱮ ᱫᱚ ᱜᱚᱰᱟ ᱫᱚ ᱵᱟᱝᱞᱮ ᱵᱮᱱᱟᱣ ᱚᱪᱚᱣᱟᱜᱼᱟ ᱟᱞᱮ ᱱᱤᱭᱟᱹ ᱰᱩᱝᱨᱤ ᱨᱮᱫᱚ ᱜᱚᱰᱟ ᱵᱮᱱᱟᱣ ᱫᱚ ᱵᱟᱝ ᱦᱩᱭᱩᱜᱼᱟ ᱮᱭ ᱱᱚᱝᱠᱟ ᱚᱱᱠᱟ ᱠᱟᱛᱮᱫ ᱠᱟᱹᱣᱰᱤ ᱠᱚ ᱱᱤᱭᱮ ᱵᱮᱯᱟᱨ ᱦᱩᱭᱱᱟ ᱛᱟᱨᱯᱚᱨᱮ ᱵᱮᱯᱟᱨ ᱦᱩᱭᱱᱟ ᱢᱟᱱᱮ ᱩᱱᱠᱩ ᱫᱚ ᱞᱟᱦᱟ ᱛᱮᱜᱮ ᱠᱚ ᱵᱷᱤᱱᱟᱹ ᱞᱮᱱᱟ ᱢᱟᱱᱮ ᱢᱤᱫ ᱴᱤᱡ ᱚᱲᱟᱜ ᱠᱚ ᱵᱟᱲ ᱞᱮᱫ ᱠᱚᱛᱮ ᱟᱫᱚ ᱩᱱᱤ ᱠᱷᱚᱱᱟᱜ ᱜᱮ ᱟᱨᱠᱤ ᱡᱚᱛᱚ ᱦᱚᱲ ᱠᱚ ᱡᱚᱲ ᱮᱱᱟ ᱦᱟᱹᱱᱤ ᱦᱟᱹᱱᱤ ᱦᱟᱹᱱᱤ ᱦᱟᱹᱱᱤ ᱱᱟᱹᱭ ᱠᱟᱛᱮᱫ ᱟᱢ ᱦᱮᱸ ᱱᱟᱹᱭ ᱞᱟᱹᱭᱟ ᱤᱧ ᱦᱟᱹᱱᱤ ᱫᱷᱟᱨᱮ ᱛᱟᱯᱚᱨᱮ ᱟᱞᱮ ᱡᱟᱦᱟᱸᱭ ᱱᱟᱭᱠᱮ ᱢᱟᱺᱡᱷᱤ ᱱᱟᱭᱠᱮ ᱫᱷᱟᱨᱮ ᱠᱚ ᱛᱟᱦᱮᱱᱟ ᱚᱠᱚᱭ ᱠᱚᱫᱚ ᱩᱱᱠᱩ ᱫᱷᱟᱨᱮ ᱠᱚ ᱥᱮᱱ ᱞᱮᱱᱟ ᱚᱠᱚᱭ ᱠᱚᱫᱚ ᱟᱞᱮ ᱫᱷᱟᱨᱮ ᱚᱱᱮ ᱚᱱᱠᱟ
ᱦᱳᱭ ᱦᱳᱭ ᱢᱟᱱᱮ ᱚᱱᱠᱟ ᱠᱟᱛᱮᱜ ᱢᱟ ᱡᱩᱢᱤᱫ ᱵᱟᱵᱚᱱ ᱛᱟᱦᱮᱱ ᱜᱮᱭᱟ ᱟᱵᱚ ᱡᱩᱚᱫᱤ ᱦᱩᱭᱳ ᱠᱚᱜᱼᱟ ᱡᱮ ᱱᱚᱣᱟ ᱟᱛᱩ ᱨᱮᱱ ᱡᱟᱦᱟᱸ ᱢᱟᱺᱡᱷᱤ ᱢᱮᱱᱟᱭ ᱛᱟᱵᱚᱱᱟ ᱩᱱᱤᱭᱟᱜ ᱢᱟᱱᱮ ᱩᱱᱤᱭᱟᱜ ᱠᱟᱛᱷᱟᱜ ᱜᱮ ᱥᱮᱥ ᱠᱟᱛᱷᱟ ᱠᱟᱱᱟ ᱥᱮ ᱢᱩᱪᱟᱹᱫ ᱠᱟᱛᱷᱟ ᱠᱟᱱᱟ ᱩᱱᱤ ᱫᱚ ᱩᱭᱦᱟᱹᱨ ᱠᱟᱛᱮᱜ ᱜᱮ ᱟᱨᱦᱚᱸ ᱢᱚᱬᱮ ᱦᱚᱲ ᱴᱷᱮᱱ ᱚᱱᱟ ᱠᱚ ᱠᱟᱛᱷᱟᱭ ᱯᱟᱥᱱᱟᱣᱟ ᱛᱟᱨᱯᱚᱨᱮ ᱡᱟᱦᱟᱸ ᱠᱟᱛᱷᱟ ᱢᱟᱱᱮ ᱰᱤᱥᱤᱥᱮᱱ ᱮ ᱦᱟᱛᱟᱣᱟ ᱚᱱᱟᱜᱮ ᱢᱩᱪᱟᱹᱫ ᱠᱟᱛᱷᱟ ᱛᱟᱵᱚᱱ ᱚᱱᱠᱟ ᱡᱩᱫᱤ ᱠᱚ ᱢᱟᱱᱟᱣ ᱵᱟᱛᱟᱣ ᱠᱮᱭᱟᱵᱚᱱ ᱥᱮ ᱥᱟᱱᱟᱢ ᱦᱚᱲ ᱛᱟᱦᱚᱞᱮ ᱱᱚᱣᱟ ᱡᱤᱱᱤᱥᱴᱟ ᱫᱚ ᱛᱤᱥ ᱨᱮᱜᱮ ᱵᱟᱝ ᱛᱮᱭᱟᱨ ᱠᱚᱜᱼᱟ ᱚᱱᱮ ᱡᱮ ᱡᱩᱢᱤᱫ ᱟᱵᱚᱣᱟᱜ ᱡᱟᱦᱟᱸ ᱨᱟᱹᱯᱩᱫᱚᱜ ᱠᱟᱱ ᱛᱟᱵᱚᱱᱟ ᱥᱮ ᱚᱱᱟ ᱫᱚ ᱛᱤᱥ ᱨᱮᱜᱮ ᱵᱟᱝ ᱦᱩᱭ ᱠᱚᱜᱼᱟ
ᱦᱮᱸ ᱟᱨ ᱱᱤᱛᱚᱜ ᱫᱚ ᱟᱵᱚ ᱦᱚᱸ ᱡᱟᱦᱟᱸ ᱠᱚᱨᱮ ᱜᱮ ᱯᱨᱟᱭ ᱜᱮ ᱦᱚᱲ ᱢᱟᱱᱮ ᱯᱷᱮᱥᱮᱱ ᱟᱨᱜᱮ ᱟᱹᱜᱩᱭᱮᱫᱟ᱾ ᱢᱟᱱᱮ ᱟᱵᱚ ᱡᱟᱦᱟᱸ ᱞᱟᱠᱪᱟᱨ ᱛᱮ ᱛᱟᱲᱟᱢ ᱥᱮ ᱫᱷᱩᱛᱤ ᱵᱟᱸᱫᱮ ᱱᱤᱭᱟᱹ ᱠᱚᱫᱚ ᱯᱨᱟᱭ ᱜᱮᱠᱚ ᱡᱚᱛᱚ ᱦᱚᱲ ᱠᱚ ᱥᱟᱦᱟᱣᱟᱜ ᱠᱟᱱᱟ ᱦᱳᱭ ᱛᱚ ᱦᱟᱱᱤ ᱱᱚᱜ ᱚᱚᱭ ᱡᱮᱢᱚᱱ ᱱᱟᱶᱟ ᱱᱟᱶᱟ ᱡᱤᱱᱥ ᱩᱰᱩᱠᱚᱜ ᱠᱟᱱᱟ ᱪᱮᱫ ᱵᱤᱜᱤ ᱡᱤᱱᱤᱥ ᱠᱚ ᱞᱟᱹᱭᱫᱟ? ᱦᱳᱭ ᱚᱠᱚᱭ ᱦᱟᱹᱱᱤᱭᱟᱜ ᱮ ᱧᱮᱞ ᱠᱮᱫᱟ ᱦᱟᱹᱱᱤ ᱞᱮᱫᱟ ᱵᱟᱵᱟ ᱨᱮ ᱱᱩᱭ ᱢᱚᱰᱟᱨᱱᱮ ᱨᱚᱜ ᱠᱟᱫᱟ ᱥᱮᱨᱚᱠᱚᱢ ᱛᱟᱦᱚᱞᱮ ᱤᱧᱦᱚᱸ ᱧᱮᱞ ᱞᱮᱜᱟ ᱞᱮᱜᱮ ᱤᱧ ᱪᱮᱫ ᱞᱮᱠᱟᱧ ᱧᱮᱞᱚᱜᱼᱟ ᱦᱟᱹᱱᱤ ᱟᱵᱮᱱ ᱯᱟᱛᱟ ᱜᱮ ᱵᱚᱨᱦᱚ ᱯᱚᱨᱚᱵᱽ ᱩᱸ ᱱ ᱼᱼ ᱛᱮ ᱪᱮᱫ ᱠᱚ ᱞᱟᱹᱭᱟ ᱟᱵᱮᱱ ᱯᱚᱨᱚᱵᱽ ᱜᱮ ᱧᱮᱞ ᱵᱮᱱ ᱥᱮ ᱥᱚᱨᱚᱦᱟᱭ ᱠᱚ ᱚᱠᱚᱭ ᱠᱚᱫᱚ ᱵᱤᱥᱟᱞ ᱢᱳᱰᱟᱱ᱾ ᱢᱟᱱᱮ ᱡᱮ ᱡᱟᱦᱮᱨ ᱠᱟᱱᱟ ᱤᱧ ᱫᱷᱩᱛᱤ ᱠᱟᱛᱮᱧ ᱪᱟᱞᱟᱜᱼᱟ ᱥᱮ ᱫᱷᱩᱛᱤ ᱛᱮᱜᱮᱧ ᱚᱸᱰᱮ ᱫᱚ ᱵᱷᱟᱹᱜᱽᱣᱤᱧ ᱚᱱᱟ ᱞᱟᱹᱠᱛᱤ ᱠᱟᱛᱮᱫ ᱫᱚ ᱵᱟᱭ ᱪᱟᱞᱟᱜᱼᱟ ᱩᱱᱤ ᱫᱚ ᱞᱟᱹᱭᱟ ᱤᱧ ᱡᱟᱦᱟᱸ ᱛᱤᱱᱟᱹᱜ ᱢᱚᱰᱟᱱᱤᱧ ᱦᱚᱨᱚᱜᱟ ᱦᱚᱲᱤᱧ ᱩᱫᱩᱜ ᱟᱠᱚᱣᱟ ᱤᱧ ᱪᱮᱫ ᱼᱼ ᱠᱟ ᱱᱟᱯᱟᱭ ᱧᱮᱞᱚᱜ ᱠᱟᱱᱟ ᱱᱚᱜᱼᱚ ᱱᱚᱝᱠᱟ ᱠᱟᱛᱮ ᱠᱚ ᱪᱟᱞᱟᱜᱼᱟ᱾ ᱢᱟᱱᱮ ᱡᱮ ᱡᱟᱦᱮᱨ ᱠᱟᱱᱟ, ᱚᱱᱟ ᱫᱚ᱾ ᱱᱚᱸᱰᱮ ᱫᱚ ᱫᱷᱩᱛᱤ ᱠᱟᱛᱮᱫ ᱜᱮ ᱥᱮ ᱵᱟᱸᱫᱮ ᱠᱟᱛᱮᱫ ᱜᱮ ᱪᱟᱞᱟᱜ ᱞᱟᱜᱟᱜᱼᱟ᱾ ᱚᱱᱠᱟ ᱠᱟᱛᱮᱫ ᱫᱚ ᱚᱠᱚᱭ ᱦᱚᱸ ᱵᱟᱝᱠᱚ ᱪᱟᱞᱟᱜᱼᱟ ᱛᱟᱨᱯᱚᱨᱮ ᱦᱳᱭ ᱢᱤᱫ ᱴᱤᱡ ᱵᱩᱞ ᱦᱚᱲᱮ ᱡᱟᱦᱟᱱᱟᱜᱼ ᱮ ᱢᱮᱛᱟ ᱫᱮᱭᱟ ᱩᱱᱤ ᱚᱱᱟᱜᱮ ᱨᱟᱹᱜᱤᱭ ᱱᱟᱭ ᱟᱫᱚ ᱠᱟᱹᱴᱤᱡ ᱜᱚᱨᱚᱵᱽ ᱫᱤᱠ ᱼᱼ ᱛᱚᱵᱮ ᱡᱟᱦᱟᱸᱭ ᱵᱟᱡᱟᱨ ᱨᱮᱭ ᱛᱟᱦᱮᱱᱟ, ᱱᱮᱛᱟᱨ ᱫᱚ ᱵᱟᱡᱟᱨ ᱨᱮ ᱡᱟᱦᱟᱸᱭ ᱦᱚᱲ ᱠᱚ ᱛᱟᱦᱮᱱᱟ ᱩᱱᱠᱩ ᱫᱚ ᱠᱟᱹᱴᱤᱡ ᱜᱚᱨᱚᱵᱽ ᱫᱚᱠᱚ ᱫᱮ ᱼᱼ ᱠᱷᱟᱣ ᱜᱮᱭᱟ ᱧᱮᱞ ᱵᱮᱱ
ᱦᱳᱭ᱾ ᱟᱨ ᱚᱱᱟ ᱢᱟ ᱫᱤᱥᱟᱹᱜ ᱠᱟᱱ ᱜᱮᱭᱟ᱾ ᱜᱚ ᱮᱴᱟᱜ ᱟᱹᱛᱩ ᱜᱮ ᱱᱟᱥᱮᱱᱟᱜ ᱡᱩᱫᱤ ᱢᱟᱱᱮ ᱟᱹᱛᱩ ᱫᱤᱥᱚᱢ ᱠᱷᱚᱱ ᱵᱟᱦᱨᱮ ᱪᱟᱞᱟᱣ ᱟᱠᱟᱱᱟ, ᱥᱮ ᱢᱤᱫ ᱵᱟᱨ ᱯᱚᱭᱥᱟ ᱠᱟᱹᱣᱰᱤ ᱡᱩᱫᱤ ᱛᱤ ᱨᱮ ᱦᱤᱡᱩᱜ ᱛᱟᱭᱟ ᱢᱟᱱᱮ ᱩᱱᱤ ᱫᱚ ᱦᱚᱲ ᱵᱚᱞᱮ ᱦᱚᱲ ᱵᱟᱭ ᱪᱤᱱᱦᱟᱹᱣ ᱵᱚᱱᱟ᱾ ᱢᱟᱱᱮ ᱡᱳᱚᱫᱤᱭᱳ ᱵᱟᱹᱲᱤᱡ ᱟᱸᱡᱚᱢᱚᱜ ᱨᱮᱦᱚᱸ ᱥᱮ ᱱᱚᱣᱟ ᱫᱚ ᱥᱟᱨᱤ ᱠᱟᱛᱷᱟ ᱠᱟᱱ ᱜᱮᱭᱟ ᱠᱤᱱᱛᱩ
ᱦᱮᱸ᱾
ᱦᱚᱲ ᱵᱚᱞᱮ ᱦᱚᱲ ᱵᱟᱭ ᱪᱤᱱᱦᱟᱹᱣ ᱵᱚᱱᱟ ᱟ. ᱛᱩ ᱦᱚᱲ ᱥᱟᱞᱟᱜ ᱡᱟᱦᱟᱸ ᱛᱤᱥ ᱠᱚᱨᱮ ᱢᱟᱱᱮ ᱤᱧ ᱢᱟᱱᱮᱧ ᱢᱟᱱᱟᱣ ᱫᱟ ᱡᱮ ᱚᱱᱠᱟ ᱪᱷᱩᱴᱤ ᱵᱟᱝᱠᱚ ᱧᱟᱢ ᱜᱮᱭᱟ ᱴᱷᱤᱠ ᱜᱮᱭᱟ ᱟᱫᱚ ᱡᱟᱦᱟᱸ ᱛᱤᱥ ᱠᱚᱨᱮ ᱵᱟᱦᱟ ᱥᱚᱦᱨᱟᱭ ᱠᱚᱨᱮ ᱠᱚ ᱦᱤᱡᱩᱜᱼᱟ ᱟᱹᱛᱩ ᱦᱚᱲ ᱠᱚ ᱥᱟᱞᱟᱜ ᱵᱟᱠᱚ ᱫᱩᱲᱩᱵ ᱯᱟᱱᱛᱮ ᱜᱮᱭᱟ ᱢᱟᱱᱮ ᱡᱟᱦᱮᱨ ᱠᱚ ᱵᱟᱝᱠᱚ ᱩᱰᱩᱠᱚᱜ ᱜᱮᱭᱟ ᱢᱟᱱᱮ ᱟᱹᱰᱤ ᱵᱷᱮᱜᱟᱨ ᱜᱮ ᱱᱤᱡᱮ ᱛᱷᱮᱠᱮ ᱜᱮ ᱵᱷᱮᱜᱟᱨ ᱵᱷᱮᱜᱟᱨ ᱠᱚ ᱛᱟᱦᱮᱸ ᱧᱚᱜᱚᱜ ᱜᱮᱭᱟ
ᱦᱮᱸ ᱦᱮᱸ
ᱟᱨ ᱨᱚᱲ ᱠᱚᱦᱚᱸ ᱧᱮᱞ ᱠᱚᱵᱮᱱ ᱡᱮ ᱚᱱᱠᱟ ᱵᱟᱝᱠᱚ ᱨᱚᱲ ᱡᱚᱝᱟᱜ ᱜᱮᱭᱟ᱾ ᱟᱵᱚ ᱦᱚᱲ ᱛᱮᱢᱟ ᱟᱵᱚ ᱥᱟᱱᱛᱟᱲ ᱛᱮ ᱵᱟᱝ ᱫᱚ ᱞᱟᱡᱟᱣ ᱵᱩᱡᱽ ᱵᱟᱝ ᱫᱚ ᱪᱮᱫ ᱠᱚ ᱵᱩᱡ ᱠᱤᱡᱟᱱᱤ ᱠᱤᱱᱛᱩ ᱟᱵᱚ ᱥᱟᱱᱛᱟᱲᱛᱮ ᱨᱚᱲ ᱪᱮᱫᱟᱜ ᱵᱚᱱ ᱞᱟᱡᱟᱜᱼᱟ ᱟᱵᱚᱣᱟᱜ ᱡᱟᱱᱟᱢ ᱟᱲᱟᱝ ᱠᱟᱱᱟ ᱥᱮ ᱞᱟᱡᱟᱣ ᱢᱟ ᱵᱟᱝ ᱫᱚᱨ ᱼᱼ ᱫᱚᱨᱠᱟᱨ ᱛᱟᱵᱚᱱ ᱥᱮ ᱟᱵᱚ ᱜᱚᱨᱵᱚ ᱠᱟᱛᱮᱫ ᱨᱚᱲ ᱫᱚᱨᱠᱟᱨ ᱛᱟᱵᱚᱱ
ᱦᱮᱸ ᱟᱹᱞᱤᱧ ᱫᱚ ᱟᱹᱞᱤᱧ ᱦᱚᱸ ᱧᱮᱞ ᱟᱠᱟᱫ ᱠᱚᱜᱮᱭᱟᱞᱤᱧ ᱟᱞᱮ ᱟᱹᱛᱩ ᱠᱚᱨᱮ ᱦᱚᱸ ᱢᱮᱱᱟᱜ ᱠᱚᱜᱮᱭᱟ ᱩᱱᱠᱩ ᱵᱟᱡᱟᱨ ᱨᱮ ᱞᱟᱹᱭ ᱜᱮᱭᱟ ᱠᱚ ᱛᱚ ᱠᱳᱞᱠᱟᱛᱟ ᱵᱟᱡᱟᱨ ᱨᱮ ᱫᱚ ᱞᱟᱹᱴᱩ ᱟᱫᱚ ᱵᱟᱡᱟᱨ ᱨᱮᱠᱚ ᱛᱟᱦᱮᱱ ᱛᱮ ᱟᱫᱚ ᱵᱟᱯᱞᱟ ᱚᱲᱟᱜ ᱠᱚᱨᱮ ᱥᱮ ᱡᱟᱦᱟᱱᱟᱜ ᱵᱷᱟᱸᱰᱟᱱ ᱚᱲᱟᱜ ᱠᱚᱨᱮ ᱮ ᱥᱚᱨᱷᱟᱭ, ᱵᱟᱦᱟ ᱟᱢᱵᱟᱹᱵᱚᱛᱤ ᱠᱚᱨᱮ ᱠᱚ ᱦᱮᱡ ᱵᱟᱲᱟᱜ ᱜᱮᱭᱟ᱾ ᱵᱟᱝ ᱡᱮ ᱱᱩᱭ ᱫᱚ ᱤᱧ ᱡᱮᱴᱷᱟ ᱨᱮᱱ ᱜᱤᱫᱽᱨᱟᱹ ᱠᱟᱱᱟᱭ ᱥᱮ ᱪᱮᱫ ᱠᱟᱹᱴᱤᱡ ᱤᱧ ᱨᱚᱲ ᱵᱟᱲᱟ ᱟᱭᱟ, ᱪᱮᱫ ᱞᱮᱠᱟ ᱢᱮᱱᱟᱜ ᱢᱮᱭᱟ ᱥᱮ ᱵᱟᱝ ᱢᱟᱱᱮ ᱚᱱᱟ ᱦᱚᱸ ᱵᱟᱝ ᱢᱟᱱᱮ ᱩᱱᱤ ᱫᱚ ᱚᱱᱮ ᱡᱮ ᱩᱱᱤ ᱚᱱᱮ ᱡᱮ ᱫᱟᱹᱟᱢᱤ ᱪᱚᱥᱢᱟ᱾ ᱚᱱᱮ ᱡᱮ ᱵᱤᱜᱤ ᱡᱤᱱᱥ ᱥᱮ ᱡᱟᱦᱟᱱᱟᱜᱼᱮ ᱦᱚᱨᱚᱜ ᱟᱠᱟᱫᱟ, ᱢᱟᱱᱮ ᱢᱚᱰᱟᱱ ᱴᱟᱭᱤᱯ
ᱚᱱᱮ ᱡᱮ ᱚᱱᱟᱭ ᱦᱚᱨᱚᱜ ᱠᱟᱫᱟ ᱟᱫᱚ ᱩᱱᱤ ᱫᱚ ᱟᱠᱚᱣᱟᱜ ᱤᱭᱟᱹ ᱛᱮᱫᱚ ᱵᱟᱝ
ᱯᱟᱹᱨᱠᱟᱹ ᱮᱫ ᱠᱚᱣᱟ ᱥᱮ ᱱᱚᱶᱟ ᱫᱚ ᱭᱩ ᱵᱟᱵᱟ ᱟᱜ ᱱᱟᱥᱮᱱᱟᱜ ᱱᱚᱰᱮ ᱫᱚ ᱵᱷᱩᱢᱤᱠᱟ ᱢᱮᱱᱟᱜᱼᱟ ᱥᱮ ᱩᱱᱠᱩᱣᱟᱜ ᱵᱷᱩᱞ ᱠᱷᱟᱹᱛ ᱠᱷᱟᱹᱛᱤᱨᱟᱜ ᱛᱮᱜᱮ ᱥᱮ ᱟᱨ ᱡᱟᱹᱥᱛᱤ ᱠᱟᱭᱛᱮ ᱟᱵᱮᱱ ᱫᱤᱥᱟᱹ ᱠᱚᱵᱮᱱ ᱡᱟᱦᱟᱸᱭ ᱵᱟᱡᱟᱨ ᱠᱚᱨᱮ ᱠᱚ ᱛᱟᱦᱮᱱᱟ ᱥᱮ ᱦᱩᱰᱤᱧ ᱦᱩᱰᱤᱧ ᱜᱤᱫᱽᱨᱟᱹ ᱠᱚ᱾ ᱩᱱᱠᱩ ᱛᱤᱥ ᱠᱚ ᱢᱟᱱᱮ ᱵᱚᱭᱦᱟ ᱥᱮ ᱫᱟᱫᱟ ᱥᱮ ᱫᱤᱫᱤ ᱢᱮᱱᱛᱮ ᱛᱤᱥ ᱨᱮᱜᱮ ᱵᱟᱭ ᱨᱚᱲᱟᱵᱮᱱᱟ ᱩᱱᱤ ᱧᱩᱛᱩᱢ ᱢᱮᱱᱛᱮᱜᱮ ᱦᱚᱦᱚ ᱟᱵᱮᱱᱟ
ᱦᱮᱸ ᱱᱤᱭᱟᱹ
ᱟᱹᱞᱤᱧ ᱞᱤᱧ ᱫᱤᱥᱟᱹ ᱠᱟᱫᱟ,
ᱛᱚ ᱱᱤᱭᱟᱹ ᱦᱚᱸ ᱱᱚᱝᱠᱟ ᱚᱱᱟ ᱵᱤᱱ ᱞᱟᱹᱭ ᱠᱮᱫ ᱞᱮᱠᱟ ᱵᱟᱝᱠᱚ ᱦᱚᱦᱚ ᱵᱟᱲᱟᱭ ᱜᱮᱭᱟ᱾ ᱡᱟᱦᱟᱸᱭ ᱠᱟᱹᱴᱤᱡ ᱟᱨᱠᱤ ᱥᱤᱠᱷᱱᱟᱹᱛ ᱠᱚ ᱧᱟᱢ ᱠᱟᱜᱼᱟ ᱩᱱᱠᱩ ᱛᱮᱫ ᱠᱟᱹᱴᱤᱡ ᱠᱚ ᱢᱟᱱᱟᱣ ᱵᱟᱛᱟᱣᱟ ᱥᱤᱠᱷᱱᱟᱹᱛ ᱡᱟᱦᱟᱸᱭ ᱟᱨᱠᱤ ᱵᱷᱟᱹᱜᱤ ᱴᱷᱤᱠ ᱠᱚ ᱧᱟᱢ ᱠᱟᱜ-ᱟ ᱡᱟᱦᱟᱸᱭ ᱥᱤᱠᱷᱱᱟᱹᱛ ᱵᱟᱭ ᱧᱟᱢ ᱠᱟᱜ-ᱟ ᱟᱨ ᱱᱮᱛᱟᱨ ᱫᱚ ᱜᱤᱫᱽᱨᱟᱹ ᱠᱟᱹᱴᱤᱡ ᱠᱷᱚᱱᱟᱜ ᱜᱮ ᱚᱠᱚᱭ ᱠᱚᱫᱚ ᱤᱝᱞᱤᱥ ᱢᱤᱰᱤᱭᱟᱢ ᱠᱚᱨᱮ ᱠᱚ ᱯᱟᱲᱦᱟᱣ ᱟᱹᱜᱩᱭᱮᱫ ᱠᱚᱣᱟ᱾ ᱡᱮᱢᱚᱱ ᱴᱟᱜ ᱴᱷᱤᱠ ᱜᱮᱭᱟ ᱤᱝᱞᱤᱥ ᱢᱟᱰᱤᱭᱟᱢ ᱨᱮ ᱯᱟᱲᱦᱟᱣ ᱤᱭᱟᱹ ᱵᱟᱝ ᱵᱷᱩᱞᱟ ᱡᱮ ᱩᱱᱤ ᱥᱤᱠᱷᱱᱟᱹᱛ ᱮ ᱧᱟᱢᱟ ᱵᱷᱟᱜᱮ᱾ ᱠᱤᱱᱛᱩ ᱟᱠᱚ ᱢᱟᱱᱮ ᱡᱟᱦᱟᱸ ᱨᱚᱲ ᱠᱟᱱᱟ, ᱚᱱᱟ ᱫᱚ ᱵᱟᱝ ᱠᱚ ᱨᱚᱲ ᱦᱚᱪᱚ ᱠᱚᱣᱟ᱾ ᱠᱷᱟᱹᱞᱤ ᱧᱮᱞ ᱟᱵᱮᱱ ᱟᱵᱮᱱ ᱫᱤᱠᱩ ᱮᱴᱟᱜ ᱮᱴᱟᱜ ᱡᱟᱹᱛᱤ ᱨᱮᱱᱟᱜ ᱨᱚᱲ ᱠᱚ
ᱮᱴᱟᱜᱼᱟᱜ ᱫᱚ ᱴᱷᱤᱠ ᱜᱮᱠᱚ ᱪᱮᱫ ᱟᱠᱚᱣᱟ ᱠᱤᱱᱛᱩ ᱟᱵᱚᱣᱟᱜ ᱡᱟᱱᱟᱢ ᱟᱲᱟᱝ ᱫᱚᱠᱚ ᱦᱤᱲᱤᱧ ᱦᱚᱪᱚ ᱠᱚᱣᱟ ᱢᱟᱱᱮ ᱟᱠᱚ ᱦᱚᱸ ᱵᱟᱝᱠᱚ ᱨᱚᱲ ᱡᱚᱱᱟᱜ-ᱟ, ᱟᱠᱚᱨᱮᱱ ᱜᱟᱨᱡᱮᱱ ᱥᱮ ᱚᱱᱟ ᱠᱷᱟᱹᱛᱤᱨ ᱛᱮ ᱜᱤᱫᱽᱨᱟᱹ ᱫᱚ ᱪᱮᱫ ᱮ ᱪᱮᱫᱚᱜᱼᱟ? ᱩᱱᱤ ᱦᱚᱸ ᱟᱭᱳ ᱟᱡ ᱵᱟᱵᱟ ᱡᱮᱢᱚᱱ ᱠᱤᱱ ᱠᱟᱛᱷᱟᱭ ᱚᱱᱟᱜᱮ ᱪᱮᱫᱚᱜ ᱟᱭ᱾
ᱦᱮᱸ ᱩᱱᱤ ᱫᱚ ᱟᱡ ᱟᱭᱳ ᱵᱟᱵᱟ ᱡᱟᱦᱟᱸ ᱥᱤᱠᱷᱱᱟᱹᱛ ᱮᱢ ᱮᱢᱟᱭᱟ ᱩᱱᱤᱦᱚᱸ ᱜᱤᱫᱽᱨᱟᱹ ᱦᱚᱸ ᱚᱱᱠᱟᱜ ᱜᱮ ᱥᱤᱠᱷᱱᱟᱹᱛ ᱚᱜᱼᱟ᱾ ᱩᱱᱤ ᱡᱩᱫᱤᱢ ᱢᱮᱛᱟᱭᱟ ᱟᱢᱫᱚ ᱫᱟᱞᱟᱞ ᱢᱮ ᱥᱮ ᱱᱚᱝᱠᱟ ᱚᱱᱠᱟ ᱦᱚᱲ ᱠᱚ ᱫᱟᱞ ᱵᱟᱲᱟ ᱠᱚᱢ᱾ ᱩᱱᱤ ᱫᱚ ᱚᱱᱟ ᱜᱤᱫᱟᱹᱨ ᱫᱚ ᱩᱱᱤ ᱫᱚ ᱚᱱᱟᱜᱮ ᱪᱮᱫ-ᱟ ᱡᱟᱦᱟᱸᱭ ᱢᱤᱫᱴᱮᱱ ᱠᱟᱹᱴᱤᱡ ᱜᱤᱫᱟᱹᱨ ᱫᱚ ᱩᱱᱤ ᱫᱚ ᱟᱨ ᱫᱤᱥᱟᱹ ᱯᱚᱭᱥᱟ ᱫᱚ ᱵᱟᱝ ᱛᱟᱦᱮᱱ ᱛᱮ ᱪᱮᱫ ᱮ ᱠᱟᱹᱢᱤᱭ ᱫᱟ? ᱵᱟᱹᱲᱤᱡ ᱥᱮ ᱴᱷᱤᱠ ᱚᱱᱟ ᱫᱚ ᱵᱟᱭ ᱵᱟᱰᱟᱭᱟ᱾
ᱦᱳᱭ ᱟᱨ ᱚᱱᱟ ᱥᱩᱢᱚᱭ ᱨᱮᱫᱚ ᱟᱵᱚ ᱡᱩᱫᱤ ᱢᱟᱱᱮ ᱛᱟᱲᱟᱢ ᱰᱟᱦᱟᱨ ᱥᱮ ᱱᱟᱥᱮᱱᱟᱜ ᱥᱚᱡᱟ ᱟᱜ ᱵᱚᱱ ᱩᱫᱩᱜ ᱟᱭᱟ ᱥᱮ ᱛᱟᱦᱚᱞᱮ ᱢᱚᱸᱡᱽ ᱫᱷᱟᱨᱮ ᱜᱮ ᱦᱩᱭᱩᱜᱼᱟᱭ, ᱢᱮᱱᱠᱷᱟᱱ ᱟᱹᱞᱤᱧ ᱢᱟᱞᱤᱧ ᱧᱮᱞ ᱠᱮᱫ ᱠᱚ ᱱᱟᱥᱮᱱᱟᱜ ᱠᱟᱹᱣᱰᱤ ᱦᱮᱡ ᱡᱩᱫᱤ ᱠᱚ ᱯᱟᱹᱨᱠᱟᱹᱜ ᱟ ᱥᱮ ᱟᱹᱛᱩ ᱫᱤᱥᱚᱢ ᱠᱷᱚᱱ ᱵᱟᱦᱮᱨ ᱵᱟᱠ ᱪᱟᱞᱟᱜ-ᱟ, ᱩᱱᱠᱩ ᱢᱟᱱᱮ ᱦᱚᱲ ᱵᱚᱞᱮ ᱦᱚᱲ ᱢᱟ ᱵᱟᱝ ᱜᱮᱠᱚ ᱪᱤᱱᱦᱟᱹᱣ ᱵᱚᱱᱟ᱾ ᱥᱟᱶᱛᱮ ᱵᱟᱠᱚ ᱵᱟᱯᱞᱟ ᱠᱟᱛᱮᱫ ᱜᱷᱟᱨᱚᱸᱧᱡᱽ ᱠᱚ ᱵᱮᱱᱟᱣ ᱡᱚᱱᱟᱜ-ᱟ᱾ ᱢᱟᱱᱮ ᱩᱱᱠᱩ ᱨᱮᱱ ᱜᱤᱫᱟᱹᱨ ᱯᱤᱫᱟᱹᱨ ᱠᱚ ᱢᱟᱱᱮ ᱥᱮ ᱩᱱᱤ ᱨᱮᱱ ᱢᱟᱱᱮ ᱡᱟᱦᱟᱸᱭ ᱵᱟᱹᱦᱩᱭ ᱦᱩᱭᱩᱜ ᱛᱟᱭᱟ, ᱩᱱᱠᱩ ᱠᱚᱵᱮᱱ ᱧᱮᱞ ᱠᱚᱣᱟ᱾ ᱢᱟᱱᱮ ᱟᱠᱚ ᱱᱤᱡᱮ ᱱᱤᱡᱮ ᱛᱮᱜᱮ ᱠᱚ ᱵᱷᱮᱜᱟᱨᱚᱜᱼᱟ ᱵᱟᱝ ᱟᱵᱚ ᱥᱟᱞᱟᱜ ᱠᱚ ᱢᱮᱥᱟ ᱠᱚ ᱪᱟᱹᱭᱚᱜᱼᱟ, ᱥᱮ ᱡᱟᱦᱮᱨ ᱠᱚᱠᱚ ᱪᱟᱞᱟᱜᱼᱟ ᱥᱮ ᱱᱚᱝᱠᱟ ᱯᱟᱹᱧᱪᱤ ᱥᱟᱹᱲᱤ ᱤᱭᱟᱹ ᱠᱚ ᱟᱫᱚ ᱮᱢᱚᱱ ᱮᱢᱚᱱ ᱠᱟᱛᱷᱟ ᱠᱚ ᱠᱚ ᱢᱮᱱᱟ᱾ ᱦᱮᱸ ᱟᱞᱮᱭᱟᱜ ᱫᱚ ᱯᱟᱹᱨᱠᱟᱹᱣ ᱵᱟᱹᱱᱩᱜ ᱛᱟᱞᱮᱭᱟ ᱮᱠᱮᱱ ᱡᱟᱸᱜᱟ ᱛᱟᱲᱟᱢ᱾ ᱧᱮᱞᱮᱭᱟᱵᱤᱱ ᱟᱱ ᱟᱯᱮ ᱦᱚᱸ ᱱᱟᱦᱟᱜ ᱡᱩᱛᱟᱹ ᱡᱟᱸᱜᱟ ᱛᱮᱜᱮ ᱪᱟᱞᱟᱣ ᱟᱠᱟᱱᱟᱭ,
ᱦᱮᱸ ᱡᱟᱦᱮᱨ ᱨᱮᱦᱚᱸ ᱯᱮᱨᱟᱭ ᱱᱮᱛᱟᱨ ᱢᱮᱱᱟᱜ ᱠᱚᱜᱮᱭᱟ ᱢᱮᱱ ᱨᱮᱦᱚᱸ ᱵᱟᱝᱠᱚ ᱟᱸᱡᱚᱢᱟ ᱟᱠᱚ ᱢᱚᱱᱮ ᱛᱮᱠᱚ ᱞᱟᱹᱭᱟ᱾ ᱟᱞᱮ ᱫᱚ ᱱᱤᱭᱟᱹ ᱠᱚᱫᱚ ᱪᱮᱫ ᱦᱚᱸ ᱵᱟᱝ ᱠᱟᱱᱟ ᱞᱟᱹᱭ ᱟᱠᱚ᱾ ᱟᱹᱛᱩ ᱨᱮᱱ ᱦᱚᱲ ᱫᱚᱠᱚ ᱵᱚᱠᱟ ᱜᱮᱭᱟ ᱥᱮ ᱩᱢᱩᱠ ᱜᱮᱭᱟ ᱠᱚ ᱮᱨ ᱟᱛᱳ ᱨᱮᱱ ᱦᱚᱲ ᱡᱩᱫᱤ ᱵᱚᱠᱟ ᱜᱮᱠᱚ ᱛᱟᱦᱮᱸ ᱠᱚᱜᱼᱟ᱾ ᱛᱚ ᱩᱱᱟᱹᱜ ᱫᱤᱱ ᱫᱚ ᱠᱤ ᱱᱚᱝᱠᱟ ᱠᱟᱛᱮᱫ ᱜᱮ ᱢᱮᱱᱟᱜ ᱠᱚᱣᱟ᱾ ᱟᱵᱮᱱ ᱟᱜ ᱧᱮᱞ ᱠᱚᱵᱮᱱ ᱟᱨᱚ ᱯᱮᱨᱟᱭ ᱡᱟᱦᱟᱸᱭ ᱥᱮ ᱢᱟᱥᱴᱟᱨᱤ ᱰᱟᱠᱛᱟᱨᱤ ᱠᱚ ᱠᱚᱨᱟᱣ ᱜᱮᱭᱟ ᱚᱠᱚᱭ ᱠᱚᱫᱚ ᱠᱤᱪᱷᱩ ᱜᱮᱞᱟ ᱢᱮᱱᱟᱜ ᱠᱚᱣᱟ᱾ ᱡᱮ ᱡᱚᱛᱚ ᱥᱟᱱᱛᱟᱲ ᱠᱚ ᱤᱭᱟᱹ ᱟ ᱚᱱᱠᱟ ᱫᱚ ᱵᱟᱝ᱾ ᱠᱤᱪᱷᱩ ᱜᱮᱞᱟ ᱢᱮᱱᱟᱜ ᱠᱚᱣᱟ ᱵᱷᱟᱹᱜᱤ ᱩᱱᱠᱩ ᱧᱮᱞ ᱵᱮᱱ, ᱦᱤᱡᱩᱜ ᱨᱮᱦᱚᱸ ᱠᱚ ᱟᱠᱚᱨᱮᱱ ᱜᱤᱫᱽᱨᱟᱹ ᱯᱤᱫᱽᱨᱟᱹ ᱡᱚᱛᱚ ᱮᱠᱫᱚᱢ ᱜᱚᱨ ᱢᱟᱱᱮ ᱜᱮᱡ ᱜᱩᱨᱤᱡ ᱠᱚᱨᱮ ᱚᱱᱟ ᱠᱚ ᱦᱤᱡᱩᱜ ᱵᱟᱲᱟᱜ ᱨᱮᱦᱚᱸ ᱮᱠᱫᱚᱢ ᱡᱚᱛᱚ ᱢᱟᱱᱮ ᱵᱤᱱ ᱞᱟᱹᱭᱟ ᱡᱮ ᱱᱩᱭ ᱫᱚ ᱟᱛ ᱟᱛᱳ ᱨᱮᱱ ᱦᱚᱲ ᱠᱟᱱ ᱜᱮ, ᱟᱨ ᱚᱠᱚᱭ ᱠᱚᱫᱚ ᱵᱟᱡᱟᱨ ᱨᱮᱠᱚ ᱛᱟᱦᱮᱱᱟ, ᱟᱱᱟᱛᱮ ᱫᱚᱢᱮ ᱜᱷᱮᱢ ᱢᱟᱱᱮ ᱦᱟᱹᱱᱤ ᱞᱟᱹᱭᱟ ᱦᱮ, ᱸ ᱱᱩᱭ ᱱᱩᱠᱩ ᱥᱟᱛᱮᱜ ᱚᱠᱚᱭᱮ ᱢᱮᱥᱟᱜᱼᱟ, ᱱᱩᱠᱩ ᱫᱚᱠᱚ ᱱᱚᱝᱠᱟᱱᱟ ᱦᱟᱱᱠᱟᱱᱟ ᱠᱚ ᱾
ᱦᱳᱭ ᱦᱳᱭ ᱚᱱᱟ ᱢᱟ ᱦᱮᱸᱜᱮ ᱟᱫᱚ ᱠᱚ ᱪᱮᱫ ᱠᱚ ᱢᱮᱱᱟ, ᱦᱮᱸ ᱟᱞᱮᱫ ᱫᱚ ᱴᱟᱠᱟ ᱢᱟᱱᱮ ᱠᱟᱹᱣᱰᱤᱮ ᱞᱮ ᱠᱟᱹᱴᱤᱡ ᱞᱮ ᱤᱱᱠᱟᱢ ᱫᱚᱛᱚ ᱛᱤᱨᱮ ᱦᱤᱡᱩᱜ ᱠᱟᱱ ᱛᱟᱞᱮᱭᱟ᱾ ᱚᱱᱟ ᱛᱮ ᱯᱟᱞᱮ ᱟᱞᱮ ᱫᱚ ᱟᱛᱩ ᱠᱚᱨᱮᱱ ᱢᱟᱱᱮ ᱵᱟᱝᱠᱚ ᱧᱮᱞ ᱥᱟᱦᱟᱣ ᱫᱟᱲᱮᱭᱟᱞᱮᱭᱟ ᱾ ᱟᱫᱚ ᱚᱱᱠᱟ ᱠᱚ ᱢᱮᱱᱟ ᱟᱫᱚ ᱟᱥᱚᱞ ᱠᱟᱛᱷᱟ ᱟᱛᱩ ᱨᱮᱱ ᱢᱟ ᱴᱷᱤᱠ ᱜᱮᱵᱚᱱ ᱢᱮᱱᱟ ᱥᱮ ᱟᱫᱚ ᱵᱟᱦᱮᱨ ᱟᱵᱚ ᱨᱮᱱ ᱡᱟᱦᱟᱸᱭ ᱠᱚ ᱛᱟᱦᱮᱱ ᱛᱟᱵᱚᱱᱟ᱾ ᱩᱱᱠᱩ ᱜᱮ ᱠᱟᱹᱴᱤᱡᱽ ᱱᱟᱥᱮ ᱱᱟᱜ ᱟᱹᱛᱩ ᱦᱚᱲ ᱥᱟᱞᱟᱜ ᱚᱱᱠᱟ ᱢᱚᱸᱡᱽ ᱫᱷᱟᱨᱟ ᱵᱟᱝᱠᱚ ᱨᱚᱲᱼᱟ ᱥᱮ ᱚᱱᱠᱟ ᱡᱟᱦᱟᱱᱟᱜ ᱢᱟᱱᱮ ᱱᱤᱭᱚᱢ ᱠᱚ ᱵᱟᱝᱠᱚ ᱢᱟᱱᱟᱣ ᱛᱟᱵᱚᱱ ᱜᱮᱭᱟ ᱥᱮ ᱟᱵᱚ ᱵᱚᱸᱜᱟ ᱵᱩᱨᱩ ᱠᱚᱨᱮ ᱱᱟᱜ ᱦᱚᱸ ᱵᱟᱝ ᱢᱟᱱᱮ ᱥᱟᱹᱨᱤ ᱠᱟᱛᱷᱟ ᱫᱚ ᱚᱱᱟᱜᱮ ᱵᱟᱡᱟᱨ ᱨᱮᱱ ᱦᱚᱲ ᱠᱷᱟᱹᱛᱤᱨᱤ ᱛᱮᱜᱮ ᱟᱵᱚᱣᱟᱜ ᱱᱚᱣᱟ ᱥᱚᱢᱟᱡᱽ ᱨᱮᱱᱟᱜ ᱤᱭᱟᱹ ᱠᱚ ᱱᱟᱥᱮ ᱯᱚᱨᱤᱵᱚᱨᱛᱚᱱᱚᱜ ᱠᱟᱱ ᱛᱟᱵᱚᱱᱟ, ᱡᱮ ᱱᱚᱝᱠᱟ ᱫᱚ ᱵᱟᱝ ᱵᱚᱱ ᱱᱚᱣᱟ ᱵᱚᱱ ᱥᱚᱡᱟ ᱧᱚᱜ ᱞᱮᱜᱮ ᱛᱟᱦᱚᱞᱮ,
ᱦᱮᱸ ᱟᱨ ᱱᱤᱭᱟᱹ ᱫᱚ ᱡᱟᱹᱥᱛᱤ ᱫᱚ ᱴᱷᱤᱠ ᱠᱟᱛᱷᱟ ᱵᱤᱱ ᱞᱟᱹᱭ ᱠᱟᱫᱟ᱾ ᱟᱹᱰᱤ ᱴᱷᱤᱠ ᱠᱟᱛᱷᱟ ᱜᱮ ᱢᱟᱱᱮ ᱮᱠᱥᱚ ᱯᱟᱨᱥᱮᱱᱴ ᱠᱷᱚᱱᱟᱜ ᱫᱩᱥᱚ ᱯᱟᱨᱥᱮᱱ ᱪᱮᱫᱟᱜ ᱥᱮ ᱚᱱᱠᱟ ᱢᱮᱱᱟᱜ ᱠᱚᱜᱮᱭᱟ ᱠᱤᱪᱷᱩ ᱜᱮ ᱞᱟᱹᱭ ᱦᱮᱸ ᱟᱢ ᱫᱚ ᱱᱩᱠᱩ ᱩᱞᱞᱩ ᱱᱩᱠᱩ ᱥᱟᱱᱛᱟᱲᱤ ᱜᱤᱫᱽᱨᱟᱹ ᱥᱟᱛᱷᱮ ᱜᱟᱛᱮ ᱠᱟᱛᱮ ᱫᱚ ᱪᱮᱫ ᱮᱢ ᱧᱟᱢᱟ? ᱥᱮ ᱜᱟᱛᱮ ᱠᱟᱛᱮ ᱫᱚ ᱵᱮᱠ ᱱᱩᱠᱩ ᱫᱚᱠᱚ ᱞᱮᱞᱦᱟ ᱜᱮᱭᱟ ᱥᱮ ᱩᱢᱩᱠ ᱜᱮᱭᱟ ᱠᱚ ᱦᱟᱱᱟ ᱱᱟᱣᱟ ᱛᱚ ᱟᱵᱤᱱ ᱧᱮᱞ ᱵᱮᱱ ᱱᱮᱛᱟᱨ ᱫᱚ ᱯᱮᱨᱟᱭ ᱟᱵᱮᱱ ᱟᱛᱳ ᱨᱮᱦᱚ ᱵᱤᱱ ᱧᱮᱞᱟ᱾ ᱢᱟᱱᱮ ᱜᱤᱫᱽᱨᱟᱹ ᱫᱚ ᱯᱮᱨᱟᱭ ᱢᱟᱨᱤ ᱨᱮᱫᱚ ᱵᱷᱟᱹᱜᱤ ᱵᱟᱝᱠᱚ ᱯᱟᱲᱦᱟᱣᱮᱜ ᱠᱚᱜᱮᱭᱟ, ᱛᱚ ᱟᱫᱚ ᱧᱮᱞ ᱠᱚᱢ ᱡᱷᱚᱛᱚ ᱜᱮ ᱢᱟᱱᱮ ᱵᱟᱡᱟᱨ ᱠᱚᱨᱜᱮ ᱜᱤᱫᱽᱨᱟᱹ ᱫᱚᱠᱚ ᱯᱟᱲᱦᱟᱣᱮᱫ ᱠᱚᱣᱟ, ᱞᱟᱹᱠᱛᱤ ᱫᱚ ᱠᱟᱱᱟ ᱵᱟᱡᱟᱨ ᱨᱮ ᱯᱟᱲᱦᱟᱣ ᱵᱟᱝ ᱠᱟᱛᱷᱟ ᱫᱚ ᱵᱟᱝ, ᱢᱟᱱᱮ ᱱᱚᱸᱰᱮ ᱚᱰᱮ ᱥᱤᱠᱷᱟ ᱨᱮᱱᱟᱜ ᱦᱚᱸ ᱟᱨᱠᱤ ᱟᱛᱳ ᱨᱮᱫᱚ ᱵᱮᱵᱚᱥᱛᱷᱟ ᱵᱷᱟᱜᱤ ᱵᱟᱹᱱᱩᱜᱼᱟ ᱾ ᱛᱚ ᱢᱟᱱᱮ ᱱᱤᱡᱮᱨᱟᱜ ᱡᱟᱹᱛᱤ ᱛᱮᱫᱚ ᱟᱨᱠᱤ ᱚᱱᱟ ᱫᱚ ᱫᱚᱦᱚ ᱫᱚᱨᱠᱟᱨ ᱜᱮ, ᱟᱹᱰᱤ ᱞᱟᱹᱠᱛᱤ ᱠᱟᱱᱟ ᱟᱵᱚᱣᱟᱜ
ᱚᱱᱟ ᱢᱟ ᱦᱮᱸᱜᱮ, ᱟᱨ ᱤᱧᱫᱩᱧ ᱢᱮᱱ ᱜᱮᱭᱟ ᱥᱮ ᱟᱵᱚᱣᱟᱜ ᱡᱟᱱᱟᱢ ᱟᱲᱟᱝ ᱢᱟ ᱟᱵᱚ ᱵᱚᱱ ᱚᱲᱟᱜ ᱨᱮᱵᱚᱱ ᱪᱮᱫ, ᱟᱭᱢᱟ ᱵᱟᱦᱨᱮ ᱩᱰᱩᱜ ᱞᱮᱱ ᱠᱷᱟᱱ, ᱩᱱᱤ ᱜᱤᱫᱽᱨᱟᱹ ᱫᱚ ᱴᱷᱤᱠ